ᱦᱮᱞᱳ ᱦᱩᱸ ᱜᱚᱝᱠᱮ ᱟᱸᱡᱚᱢᱚᱜ ᱠᱟᱱᱟ ᱦᱮᱸ᱾ ᱦᱮᱸ ᱟᱵᱮ ᱱᱟᱜ ᱦᱟ ᱢᱚᱡᱽ ᱜᱮ᱾
ᱪᱮᱫ ᱵᱤᱱ ᱢᱮᱱᱫᱟ᱾
ᱟᱵᱮᱱᱟᱜ ᱢᱚᱡᱽ ᱜᱮ ᱟᱸᱡᱚᱢᱚᱜ ᱠᱟᱱᱟ᱾
ᱦᱮᱸ
ᱦᱳᱭ ᱛᱚ ᱡᱚᱦᱟᱨ ᱜᱮ ᱪᱮᱫ ᱠᱚᱵᱤᱱ ᱪᱤᱠᱟᱹ ᱵᱟᱲᱟᱭᱮᱜᱟ?
ᱦᱮᱸ ᱦᱮᱞᱳ
ᱟᱵᱮᱱᱟᱜ ᱨᱚᱲ ᱛᱷᱚᱲᱟ ᱥᱟᱣᱩᱱᱰ ᱠᱚᱢ ᱧᱚᱜ ᱜᱮᱭᱟ ᱛᱷᱚᱲᱟ ᱱᱟᱥᱮ ᱭᱟᱜ ᱵᱮᱱ ᱟᱵᱤᱱᱟᱜ ᱨᱚᱲ ᱦᱮᱸ ᱨᱚᱲ ᱫᱚ ᱟᱸᱡᱚᱢ ᱫᱚ ᱟᱸᱡᱚᱢᱚᱜ ᱠᱟᱱ ᱜᱮ ᱛᱟᱵᱤᱱᱟ ᱠᱤᱱᱛᱩ ᱱᱟᱥᱤᱭᱟᱜ ᱵᱮᱱ ᱥᱟᱭᱤᱴ ᱧᱚᱜ ᱞᱮᱱᱠᱷᱟᱱ ᱢᱳᱵᱟᱭᱤᱞ ᱱᱟᱥᱮᱭᱟᱜ ᱵᱮᱱ ᱦᱤᱞᱟᱹᱣ ᱧᱚᱜ ᱞᱮᱱᱠᱷᱟᱱ ᱡᱩᱛ ᱠᱚᱜᱼᱟ᱾
ᱦᱮᱸ ᱦᱮᱞᱳ, ᱚ ᱟᱪᱪᱷᱟ ᱟᱪᱪᱷᱟ᱾ ᱟᱫᱚ ᱪᱮᱫ ᱵᱤᱱ ᱪᱤᱠᱟᱹ ᱵᱟᱲᱟᱭᱫᱟ?
ᱟᱹᱞᱤᱧ ᱫᱚ ᱦᱚᱸᱜᱼᱚᱭ ᱡᱚᱢ ᱵᱟᱲᱟ ᱠᱟᱛᱮᱫ ᱞᱤᱧ ᱫᱩᱲᱩᱵ ᱵᱟᱲᱟᱣ ᱠᱮᱭᱟ᱾
ᱟᱪᱪᱷᱟ ᱟᱪᱪᱷᱟ, ᱵᱟᱝ ᱵᱟᱝ ᱟᱹᱞᱤᱧ ᱫᱚ
ᱟᱪᱪᱷᱟ᱾ ᱛᱚ ᱢᱚᱡᱽ ᱵᱟᱲᱟ ᱜᱮ?
ᱦᱮᱸ ᱦᱮᱸ ᱱᱟᱯᱟᱭ ᱜᱮ ᱟᱵᱮᱱ? ᱦᱩᱸ᱾
ᱛᱚ ᱦᱩᱲᱩ ᱠᱚᱫᱚ ᱨᱚᱦᱚᱭ ᱵᱟ ᱨᱟᱠᱟᱵ ᱵᱟᱲᱟ ᱦᱩᱭᱱᱟ?
ᱵᱟ ᱵᱟ ᱮᱠᱷᱚᱱ ᱫᱚ ᱟᱹᱣᱨᱤ ᱠᱚ ᱢᱟᱱᱮ ᱮᱛᱚᱦᱚᱵ ᱫᱚᱠᱚ ᱮᱛᱚᱦᱚᱵ ᱠᱚᱱ ᱜᱮᱭᱟ ᱟᱫᱚ ᱟᱹᱣᱨᱤ ᱠᱚ, ᱡᱚᱛᱚ ᱦᱚᱲ ᱫᱚ ᱟᱹᱣᱨᱤ ᱮᱠᱷᱚᱱ ᱫᱚ᱾
ᱟᱪᱪᱷᱟ᱾
ᱮᱠᱷᱚᱱ ᱫᱚᱠᱚ ᱮᱛᱚᱦᱚᱵ ᱠᱟᱜ ᱜᱮᱭᱟ ᱢᱤᱫᱵᱟᱨ ᱦᱚᱲ ᱟᱫᱚ ᱫᱚ᱾ ᱛᱟᱭᱚᱢ ᱠᱟᱱᱟ ᱠᱚ ᱮᱠᱷᱚᱱ ᱫᱚ, ᱦᱩᱸ᱾ ᱦᱮᱸ, ᱦᱩᱸ ᱦᱩᱸ᱾ ᱟᱨ ᱱᱚᱝᱠᱟ ᱫᱟᱜ ᱡᱟᱹᱲᱤ ᱦᱚᱸ ᱥᱮᱨᱚᱠᱚᱢ ᱫᱚ ᱵᱟᱹᱱᱩᱜ ᱟᱠᱟᱫᱟ ᱟᱫᱚ ᱚᱱᱟ ᱞᱟᱹᱜᱤᱫ ᱛᱮ ᱥᱮᱨᱚᱠᱚᱢ ᱫᱚ ᱟᱫᱚ ᱚᱱᱟ ᱞᱟᱹᱜᱤᱫ ᱛᱮ ᱱᱚᱱᱛᱮ ᱥᱟᱢ ᱢᱟᱨᱥᱟᱞ ᱢᱮᱱᱟᱜ ᱜᱮᱭᱟ ᱟᱨᱠᱤ ᱡᱟᱦᱟᱱᱟᱜ ᱟᱵᱚ ᱛᱟᱦᱮᱱ ᱥᱮᱞᱚ ᱦᱚᱸ ᱟᱫᱚ ᱢᱮᱱ ᱫᱟᱠᱚ ᱥᱮᱨᱢᱟ ᱫᱟᱜ ᱛᱮ ᱡᱩᱫᱤ ᱫᱟᱜ ᱠᱷᱟᱡ ᱛᱟᱞᱦᱮ ᱚᱱᱟ ᱢᱟ ᱵᱷᱟᱜᱤ ᱜᱮ ᱟᱫᱚ, ᱚᱱᱟ ᱞᱟᱹᱜᱤᱫ ᱛᱮᱠᱚ ᱛᱟᱭᱚᱢ ᱠᱟᱱᱟ ᱦᱮᱸ᱾
ᱦᱳᱭ ᱛᱚ, ᱛᱚ ᱚᱱᱛᱮ ᱫᱚ ᱛᱟᱞᱦᱮ ᱥᱮᱨᱢᱟ ᱫᱟᱜ ᱫᱚ ᱵᱟᱭ ᱵᱟᱝ ᱜᱮ ᱫᱟᱜ
ᱮ ᱫᱟᱜ ᱫᱚᱭ ᱫᱟᱜ ᱟᱠᱟᱜ ᱜᱮᱭᱟ ᱟᱫᱚ ᱠᱚᱢ ᱜᱮᱭᱟ ᱟᱨᱠᱤ᱾ ᱪᱟᱥᱵᱟᱥ ᱞᱮᱠᱟ ᱠᱷᱚᱡ ᱫᱚ ᱠᱚᱢ ᱜᱮᱭᱟ, ᱪᱟᱥ ᱨᱮ
ᱚᱞ ᱟᱞ ᱟᱞᱮ ᱥᱮᱫ ᱢᱟ ᱜᱚᱝᱠᱮ ᱠᱟ ᱠᱟᱡᱟᱠ ᱜᱮᱭ ᱫᱟᱜ ᱮᱜ ᱠᱟᱱᱟ᱾
ᱟᱪᱪᱷᱟ ᱟᱪᱪᱷᱟ ᱦᱩᱸ᱾ ᱟᱨ ᱛᱟᱦᱚᱞᱮ ᱚᱱᱛᱮ ᱫᱚ ᱪᱟᱥᱵᱟᱥ ᱠᱚᱯᱮ ᱮᱦᱚᱵ ᱱᱟ ᱥᱮ ᱟᱹᱣᱨᱤ ᱫ ᱛᱟᱦᱚᱞᱮ?
ᱱᱚᱛᱮ ᱫᱚ ᱠᱟᱡᱟᱠᱮ ᱫᱟᱜ ᱠᱮᱜ-ᱟ ᱪᱮᱫᱟᱜ ᱟᱞᱮ ᱥᱮᱫ ᱫᱚ ᱡᱟᱜᱟ ᱫᱚ ᱜᱷᱩᱴᱩ ᱧᱚᱜ ᱜᱮᱭᱟ ᱪᱟ ᱟᱞᱮ ᱥᱮᱫ ᱢᱟ ᱦᱩᱲᱩ ᱠᱚᱢᱟ ᱵᱟᱝ ᱠᱚ ᱨᱚᱦᱚᱭ ᱜᱮᱭᱟ᱾ ᱵᱟᱝᱫᱚ ᱚᱱᱟᱛᱮ ᱵᱟᱝᱫᱚ ᱫᱟᱜ ᱧᱚᱜ ᱠᱮᱜᱼᱟ ᱟᱞᱮ ᱥᱮᱫ ᱫᱚ᱾ ᱟᱞᱮ ᱥᱮᱫ ᱢᱟ ᱮᱱᱛᱮ ᱠᱷᱟᱹᱞᱤ ᱜᱮ ᱪᱟ ᱵᱟᱜᱟᱱ ᱢᱮᱱᱟᱜ-ᱟ ᱥᱮ᱾ ᱛᱚ ᱚᱱᱟᱛᱮ ᱵᱟᱝᱫᱚ ᱠᱷᱟᱹᱞᱤ ᱫᱟᱜ ᱠᱮᱜᱼᱟ᱾ ᱢᱮᱱᱮᱜᱼᱟ ᱞᱤᱧ ᱪᱮᱫ ᱟᱞᱮ ᱥᱮᱫ ᱢᱟ ᱮᱱᱛᱮᱫ ᱜᱷᱩᱴᱩ ᱜᱮ ᱠᱷᱟᱹᱞᱤ ᱫᱟᱜ ᱠᱮᱜᱼᱟ ᱢᱟᱱᱮ ᱦᱚᱞᱟ ᱢᱫᱷᱮᱨ ᱠᱷᱚᱱᱟᱜ ᱠᱟ ᱮᱠᱮ ᱡᱚᱨᱮ ᱜᱮ ᱠᱟᱡᱟᱠ-ᱮ ᱫᱟᱜ ᱠᱮᱜᱼᱟ᱾
ᱟᱪᱪᱷᱟ ᱟᱪᱪᱷᱟ, ᱢᱮᱱᱫᱟ ᱱᱚᱱᱛᱮ ᱦᱚᱸᱭ ᱫᱟᱜ ᱮᱫ ᱜᱮᱭᱟ ᱟᱫᱚ ᱚᱱᱠᱟ ᱫᱚ ᱵᱟᱭ ᱫᱟᱜ ᱫᱟ ᱥᱮᱨᱚᱠᱚᱢ᱾
ᱚ᱾
ᱦᱮᱸ ᱠᱚᱢ ᱧᱚᱜ ᱜᱮ᱾
ᱚ ᱱᱚᱱᱛᱮ ᱫᱚ ᱫᱤᱱᱟᱹᱢ ᱜᱮ ᱫᱟᱜ ᱠᱮᱜᱼᱟ ᱟᱹᱭᱩᱵ ᱥᱮᱫ ᱫᱷᱤᱱᱟᱹᱢ ᱥᱮᱛᱟᱜ ᱥᱮᱫ ᱱᱟᱥᱮᱭᱟᱜ ᱮ ᱫᱟᱜ ᱠᱮᱜ-ᱟ ᱛᱚ ᱱᱤᱫᱟᱹ ᱥᱮᱫ ᱫᱚ ᱫᱤᱱᱟᱹᱢ ᱫᱤᱱᱟᱹᱢᱮ ᱫᱟᱜ ᱠᱮᱜ-ᱟ᱾
ᱦᱩᱸ ᱦᱩᱸ ᱛᱟᱦᱞᱮ ᱚᱱᱛᱮ ᱪᱟᱥ ᱠᱚᱱ ᱫᱚ ᱪᱮᱫ ᱱᱚᱝᱠᱟ ᱥᱮᱨᱢᱟ ᱫᱟᱜ ᱡᱟᱹᱲᱤ ᱛᱮᱜᱮ ᱥᱮ ᱱᱚᱝᱠᱟ ᱥᱟᱢ ᱢᱟᱨᱥᱟᱞ ᱠᱚ ᱢᱮᱱᱟᱣ ᱫᱟ ᱥᱮᱞᱚ ᱠᱚ?
ᱟᱞᱮ ᱥᱮᱫ ᱢᱟ ᱮᱱᱛᱮᱫ ᱦᱩᱲᱩ ᱠᱚᱢᱟ ᱵᱟᱝ ᱜᱮᱞᱮ ᱨᱚᱦᱚᱭ ᱠᱮᱜᱼᱟ ᱛᱚ ᱮᱸ ᱯᱟᱥᱮᱡ ᱟᱞ ᱟᱞᱮ ᱥᱮᱫ ᱠᱷᱚᱱᱟ ᱡᱷᱟᱹᱞ ᱡᱷᱟᱹᱞ ᱛᱮ ᱚᱠᱚᱭ ᱠᱚ ᱨᱚᱦᱚᱭ ᱵᱟᱲᱟᱭᱮᱫ ᱠᱟᱱ ᱫᱚ ᱯᱟᱥᱮᱜ ᱥᱮᱨᱢᱟ ᱫᱟᱜ ᱛᱮᱜᱮ ᱯᱟᱥᱮᱡ ᱠᱚ ᱨᱚᱭ ᱠᱮᱜᱼᱟ? ᱛᱚ ᱟᱞᱮ ᱥᱮᱫ ᱮᱱᱛᱮ, ᱪᱮᱫ ᱵᱮᱱ ᱞᱮᱭ ᱠᱮᱜ-ᱟ?
ᱦᱮᱸ ᱢᱮᱱ ᱫᱟᱞᱤᱧ ᱚᱱᱛᱮ ᱫᱚ ᱛᱟᱦᱞᱮ ᱫᱟᱜ ᱛᱮ ᱵᱟᱠᱚ ᱨᱚᱦᱚᱭ ᱫᱟ ᱥᱮ ᱪᱮᱫ?
ᱵᱟᱝ ᱜᱮ ᱵᱩᱡᱷᱟᱹᱣ ᱞᱮᱱᱟ᱾
ᱮᱸ ᱢᱮᱱᱫᱟᱞᱤᱧ ᱚᱱᱛᱮ ᱟᱯᱮ ᱥᱮᱜ ᱫᱚ ᱢᱮᱱᱫᱟᱞᱤᱧ ᱫᱟᱜ ᱵᱮᱜᱚᱨᱟ ᱛᱚ ᱦᱩᱲᱩ ᱵᱟᱠᱚ ᱨᱚᱦᱚᱭᱫᱟ ᱥᱮ᱾ ᱥᱮ ᱪᱮᱜ ᱞᱟᱹᱜᱤᱜ᱾
ᱱᱤᱛᱟᱹᱜ ᱫᱟᱜ ᱛᱮᱜᱮ ᱛᱚ ᱟᱞᱮ ᱥᱮᱜ ᱢᱟ ᱮᱱᱛᱮᱜ ᱠᱷᱟᱞᱤ ᱪᱟ ᱵᱟᱜᱟᱱ ᱵᱟᱝ ᱜᱮ ᱢᱤᱞᱟᱹ ᱫᱟᱲᱤᱜ ᱠᱮᱭᱟ ᱛᱚ᱾ ᱦᱩᱲᱩ ᱵᱟᱨᱮᱛᱮ ᱛᱚ ᱚᱝᱠᱟ ᱵᱟᱝ ᱜᱮᱞᱤᱧ ᱵᱟᱲᱟᱭ ᱜᱮᱭᱟ ᱵᱟᱝ ᱜᱮ᱾
ᱢᱮᱱᱠᱷᱟᱱ ᱫᱚ ᱚᱯᱮ ᱥᱮᱫ ᱫᱚ ᱮᱠᱮᱱ ᱪᱟ ᱵᱟᱜᱟᱱ ᱢᱮᱱᱟᱜ ᱟᱛᱚ᱾
ᱦᱳᱭ ᱦᱳᱭ ᱦᱳᱭ᱾
ᱚ ᱟᱪᱪᱷᱟ ᱟᱪᱪᱷᱟ ᱩᱸ᱾ ᱾ ᱛᱟᱞᱦᱮ ᱚᱱᱛᱮ ᱫᱚ ᱦᱩᱲᱩ ᱠᱚᱫᱚ ᱚᱱᱠᱟ ᱫᱚ ᱥᱮᱨᱚᱠᱚᱢ ᱫᱚ ᱛᱟᱞᱦᱮ ᱵᱟᱠᱩ ᱪᱟᱥᱟ ᱛᱟᱞᱦᱮ᱾
ᱛᱚ ᱟᱰᱤ ᱜᱮ ᱟᱰᱤ ᱜᱮ ᱡᱟᱭᱜᱟ ᱡᱟᱭᱜᱟ ᱛᱮᱜᱮ ᱠᱚ ᱨᱚᱦᱚᱭ ᱠᱮᱭᱟ ᱛᱚ ᱟᱞᱮ ᱥᱮᱫ ᱫᱚ ᱚ ᱠᱟ ᱦᱳᱲᱩ ᱫᱚ ᱵᱟᱝ ᱜᱮᱠᱚ ᱨᱚᱦᱚᱭ ᱠᱮᱭᱟ᱾ ᱠᱷᱟᱹᱞᱤ ᱪᱟ ᱵᱟᱜᱟᱱ ᱢᱮᱱᱟᱜ-ᱥᱮ ᱟᱨ ᱟᱱᱟᱨᱥ ᱵᱟᱜᱟᱱ ᱢᱮᱱᱟᱭ-ᱟ᱾
ᱟᱪᱪᱷᱟ ᱟᱪᱪᱷᱟ ᱦᱩᱸ᱾
᱾ ᱟᱨ ᱛᱟᱦᱞᱮ ᱟᱯᱮ ᱥᱮᱜ ᱠᱚᱫᱚ ᱩᱞ ᱵᱟᱜᱟᱱ ᱠᱚᱫᱚ ᱢᱮᱱᱟᱜ ᱟᱥᱮ ᱵᱟᱱᱩᱜ᱾
ᱵᱟᱝ ᱵᱟᱝ ᱟᱞᱮ ᱥᱮᱜ ᱛᱚ ᱱᱚᱛᱮ ᱛᱚ᱾ ᱵᱟᱜᱟᱱ ᱠᱚᱫᱚ ᱵᱟᱹᱱᱩᱜ ᱠᱟᱫᱟ ᱥᱮᱨᱚᱠᱚᱢ ᱫᱚ ᱪᱮᱜ ᱜᱤ ᱢᱮᱱᱛᱮ ᱫᱚ ᱵᱟᱹᱭᱦᱟᱹᱲ ᱜᱤ᱾ ᱢᱟᱱᱮ ᱯᱷᱟᱠᱟ ᱢᱮᱱ ᱛᱮᱫᱚ᱾ ᱵᱟᱹᱭᱦᱟᱹᱲ ᱠᱚᱨᱮ ᱦᱚᱸ ᱚᱝᱠᱟ ᱫᱚ ᱫᱟᱨᱤ ᱠᱚᱫᱚ ᱵᱟᱹᱱᱩᱜ ᱠᱟᱫᱟ᱾ ᱚᱱᱰᱮ ᱫᱚ ᱟᱞᱮ ᱥᱮᱫ ᱫᱚ ᱫᱟᱨᱤ ᱵᱤᱨ ᱵᱩᱨᱩ ᱚᱝᱠᱟ ᱫᱚ ᱥᱮᱨᱚᱠᱚᱢ ᱫᱚ ᱵᱟᱹᱱᱩᱜ ᱠᱟᱫᱟ᱾
ᱦᱳᱭ᱾
ᱚᱸ ᱱᱚᱱᱛᱮ ᱫᱚ ᱠᱚᱢ ᱜᱤ ᱢᱮᱱᱟᱜ ᱠᱟᱫᱟ᱾
ᱟᱪᱪᱷᱟ᱾ ᱟᱞᱮ ᱥᱮᱜ ᱢᱟ ᱦᱤᱛᱟᱹᱜ ᱡᱚᱨᱮ ᱯᱩᱨᱟᱹᱣ ᱮᱱᱛᱮ ᱩᱞ ᱵᱟᱜᱟᱱ ᱫᱚ ᱵᱟᱝᱜᱮ ᱟᱫᱚ ᱠᱚᱢ ᱜᱮᱭᱟ ᱩᱞ ᱵᱟᱜᱟᱱ ᱫᱚ ᱠᱤᱱᱛᱩ ᱢᱮᱱᱟᱜ ᱫᱚ ᱢᱮᱱᱟᱜ ᱜᱮᱭᱟ᱾ ᱡᱷᱟᱹᱞ ᱡᱷᱟᱹᱞ ᱧᱚᱜ ᱛᱮᱜᱮ ᱚᱱᱮ ᱞᱤᱧ ᱞᱟᱹᱭ ᱠᱮᱜ ᱞᱮᱠᱟᱜᱮ᱾ ᱥᱩᱨ ᱠᱩᱡᱽᱛᱚ ᱵᱟᱝᱜᱮ ᱵᱟᱹᱱᱩᱜ-ᱟ᱾ ᱛᱚ ᱱᱟᱥᱮ ᱦᱳᱲᱩ ᱵᱟᱨᱮ ᱛᱮᱵᱮᱱ ᱞᱟᱹᱭ ᱧᱚᱜ ᱞᱮ ᱠᱷᱟᱡᱽ, ᱛᱟᱞᱦᱮ ᱱᱟᱥᱮ ᱠᱟᱹᱴᱤᱡ ᱞᱤᱧ ᱵᱟᱰᱟᱭ ᱧᱚᱜ ᱠᱮᱭᱟ᱾
ᱟᱫᱚ ᱟᱹᱞᱤᱧ ᱦᱚᱸ ᱚᱝᱠᱟ ᱫᱚ ᱵᱟᱹᱞᱤᱧ ᱵᱟᱲᱟᱭᱟᱛᱚ ᱥᱮᱨᱚᱠᱢ ᱫᱚ, ᱦᱩᱲᱩ ᱵᱟᱨᱮ ᱛᱮᱫᱚ ᱟᱫᱚ ᱛᱟᱦᱚᱞᱤᱧ ᱞᱟᱹᱭᱫᱟ᱾ ᱦᱮᱸ ᱩᱸ ᱦᱩᱲᱩ ᱵᱟᱨᱮ ᱛᱮᱫᱚ ᱪᱮᱜ ᱞᱤᱧ ᱞᱟᱹᱭᱟ ᱩᱸ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
ᱪᱮᱜ ᱞᱤᱧ ᱞᱟᱹᱭᱟ ᱟᱵᱮᱱᱟ? ᱟᱫᱚ ᱦᱩᱲᱩ ᱵᱟᱨᱮ ᱛᱮᱫᱚ ᱟᱹᱞᱤᱧ ᱫᱚ ᱚᱱᱟᱜᱮᱛᱚ ᱵᱟᱞᱤᱧ ᱵᱩᱡᱷᱟᱹᱣ ᱧᱟᱢ ᱮᱫᱟ᱾
ᱟᱪᱪᱷᱟ᱾
᱾ ᱦᱩᱲᱩ ᱫᱚ ᱟᱭᱢᱟ ᱟᱭᱢᱟ ᱨᱚᱠᱚᱢ ᱜᱤ ᱛᱟᱦᱮᱱᱟ᱾ ᱟᱞᱤᱧ ᱫᱩᱞᱤᱧ ᱟᱸᱡᱚᱢ ᱠᱟᱫᱟ ᱟᱨᱠᱤ, ᱚᱱᱮ ᱚᱝᱠᱟ ᱠᱚ ᱧᱩᱛᱩᱢᱟᱜ-ᱟ ᱠᱚ ᱪᱷᱚᱛᱨᱤ ᱥᱚᱨᱱᱚ᱾ ᱮᱸ ᱰᱟᱝᱠᱮᱞ ᱚᱱᱮ ᱚᱝᱠᱟ ᱦᱩᱸ᱾ ᱫᱚ ᱚᱱᱟ ᱠᱚ ᱦᱮᱸ ᱞᱟᱹᱭ ᱵᱤᱱ᱾
ᱟᱭᱢᱟ ᱦᱚᱲᱟᱜ ᱟᱭᱢᱟ ᱞᱚᱠᱚ ᱟᱭᱢᱟ ᱨᱚᱠᱚᱢ ᱠᱚ ᱧᱩᱛᱩᱢᱮ-ᱟ ᱠᱤᱭᱟᱹ ᱵᱟᱝᱜᱮ? ᱦᱳᱭ᱾
ᱛᱟᱨᱮᱦᱚ ᱟᱭᱢᱟ ᱨᱚᱠᱚᱢ ᱜᱮ ᱚᱱᱮ ᱪᱮᱜ ᱵᱚ ᱢᱮᱛᱟᱣᱟᱜ ᱚᱱᱮ ᱚᱱᱟ ᱡᱟᱦᱟᱸ ᱟᱵᱚ ᱚᱱᱮ ᱜᱟᱪᱷᱤ ᱠᱩ ᱢᱮᱱᱟᱜ ᱠᱟᱫᱟ ᱟᱫᱚ ᱚᱱᱟ ᱠᱚ ᱨᱮᱭᱟᱜ ᱦᱚᱸ ᱮᱸ ᱡᱟᱦᱟᱸ ᱟᱨᱠᱤ ᱮᱱᱮ ᱪᱮᱜ ᱠᱚ ᱢᱮᱛᱟᱜᱼᱟ? ᱟᱫᱚ ᱚᱱᱮ ᱚᱱᱮ ᱡᱟᱦᱟ ᱵᱩ ᱪᱮᱜ ᱞᱤᱧ ᱢᱮᱱᱟ? ᱟᱹᱞᱤᱧ ᱦᱚᱸ ᱢᱟᱱᱮ ᱦᱩᱲᱩ ᱡᱚᱠᱷᱚᱱ ᱨᱚᱦᱚᱞ ᱨᱚᱦᱚᱭ ᱞᱟᱦᱟᱨᱮ ᱡᱚᱠᱷᱚᱱ ᱵᱚ ᱮᱨᱟ
ᱦᱳᱭ
ᱚᱱᱟ ᱚᱱᱟ ᱪᱟᱨᱟ ᱜᱮ ᱟᱨ ᱛᱤᱥᱚᱜ ᱚᱱᱟ ᱜᱮ ᱵᱟᱹᱞᱤᱧ ᱫᱤᱥᱟᱹᱭ ᱮᱫᱟ᱾ ᱪᱟᱨᱟ ᱟᱨᱠᱤ ᱱᱮᱛᱟᱨ ᱫᱚ ᱟᱭᱢᱟ ᱨᱚᱠᱚᱢ ᱛᱩᱫᱩᱜ ᱚᱱᱟ ᱫᱚ ᱚᱱᱮ ᱚᱱᱠᱟ ᱧᱩᱛᱩᱢ ᱦᱤᱥᱟᱹᱵ ᱛᱮᱜᱮ ᱠᱚ ᱧᱩᱛᱩᱢᱟᱜᱼᱟ ᱱᱮᱛᱟᱨ ᱫᱚ᱾
ᱦᱳᱭ
ᱦᱩᱸ
ᱛᱚ ᱪᱮᱠᱚ ᱪᱮᱜ ᱠᱚ ᱢᱮᱱ ᱠᱮᱭᱟ? ᱛᱚ ᱱᱤᱡᱮᱨ ᱠᱚᱣᱟᱜ ᱜᱮ ᱡᱟᱜᱟ ᱡᱚᱢᱤ ᱥᱮ ᱟᱨᱦᱚ ᱢᱟᱦᱟᱡᱚᱱ ᱠᱚᱣᱟᱜ ᱨᱮᱜᱮ᱾
ᱢᱟᱦᱟᱸᱡᱚᱱ ᱠᱚᱣᱟᱜᱼᱫᱚ ᱚᱱᱠᱟ ᱫᱚ ᱵᱟᱹᱱᱩᱜ ᱟ, ᱢᱮᱱᱟᱜ ᱜᱮᱭᱟ ᱟᱨᱠᱤ ᱡᱟᱹᱥᱛᱤ ᱫᱚ ᱵᱟᱝ ᱢᱤᱜ ᱵᱤᱜᱷᱟᱹ ᱜᱟᱱ ᱢᱮᱱᱟᱜ ᱟᱥᱮ᱾ ᱟᱨ ᱚᱲᱟᱜ ᱠᱚᱨᱮᱭᱟ ᱢᱮᱱᱟᱜ ᱟᱠᱟᱫᱟ, ᱯᱨᱟᱭ ᱢᱤᱜ ᱵᱤᱜᱷᱟᱹ ᱰᱮᱲ ᱵᱤᱜᱟᱹ ᱜᱟᱱ᱾ ᱫᱚ ᱢᱮᱱᱟᱜ ᱜᱮᱭᱟ ᱚᱲᱟᱜ ᱠᱚᱨᱮ,
ᱛᱚ ᱡᱟᱹᱥᱛᱤ ᱵᱟ. ᱛ ᱫᱚ ᱱᱤᱡᱮᱨᱟᱜ ᱠᱟᱹᱢᱤ ᱦᱳᱭᱳᱜ ᱠᱟᱱᱟ ᱵᱟᱝ ᱜᱮ? ᱟᱞᱮ ᱥᱮ ᱦᱚᱸ ᱚᱝᱠᱟ ᱜᱮ ᱡᱟᱹᱥᱛᱤ ᱵᱟᱜ ᱫᱚ ᱱᱤᱡᱮᱨᱟᱜ ᱨᱮᱜᱮ ᱠᱟᱹᱢᱤ ᱦᱩᱭᱩᱜ ᱠᱟᱱᱟ, ᱪᱟ ᱵᱟᱜᱟᱱ ᱠᱚᱫᱚ ᱪᱟᱠᱤ ᱞᱟᱴᱩ ᱞᱟᱴᱩ ᱞᱟᱹᱴᱩ ᱞᱟᱹᱴᱩ ᱪᱟ ᱵᱟᱜᱟᱱ ᱥᱮ᱾ ᱛᱤᱱ ᱵᱤᱜᱟᱹ ᱪᱟᱹᱨ ᱵᱤᱜᱟᱹ ᱛᱚ ᱱᱤᱡᱮᱨᱟᱜ ᱨᱮᱜᱮ ᱠᱟᱹᱢᱤ ᱞᱮᱠᱷᱟᱡ ᱜᱮ ᱵᱷᱟᱜᱮ ᱯᱟᱭᱥᱟ ᱵᱟᱧᱪᱟᱜᱼᱟ, ᱱᱤᱡᱮᱨᱟᱜ ᱜᱮ
ᱦᱩᱸ
ᱛᱚ ᱦᱚᱲᱟᱜ ᱨᱮ ᱠᱟᱹᱢᱤ, ᱠᱟᱹᱢᱤ ᱫᱚ ᱪᱟᱞᱟᱜ ᱦᱩᱭᱩᱜ ᱦᱩᱭᱩ ᱠᱟᱱ ᱜᱮᱭᱟ ᱚᱲᱟᱜ ᱨᱮᱦᱚᱸ, ᱛᱚ ᱱᱤᱡᱮᱨᱟᱜ ᱨᱮ ᱦᱚ ᱡᱟᱹᱥᱛᱤ ᱵᱷᱟᱜᱽ ᱫᱚ ᱱᱤᱡᱮᱨᱟᱜ ᱨᱮᱜᱮ᱾ ᱦᱚᱲᱟᱜ ᱨᱮᱫᱚ ᱠᱚᱢ ᱵᱷᱟᱜᱮ᱾
ᱦᱩᱸ ᱢᱮᱱᱫᱟᱞᱤᱧ ᱜᱚᱝᱠᱮ ᱢᱟᱱᱮ ᱪᱟ ᱵᱟᱜᱟᱱ ᱵᱤᱱ ᱢᱮᱱᱫᱟ ᱟᱫᱚ ᱪᱟ ᱵᱟᱜᱟᱱ ᱫᱚ ᱪᱮ ᱚᱱᱮ ᱡᱟᱸᱦᱟᱸ ᱫᱟᱨᱤ ᱢᱮᱱᱟᱜ ᱟᱠᱟᱫᱟ ᱪᱟ ᱨᱮᱭᱟᱜ
ᱦᱳᱭ
ᱫᱚ ᱚᱱᱟ ᱫᱚ ᱪᱮ ᱱᱚᱝᱠᱟ ᱪᱟᱨᱟ ᱠᱚ ᱞᱟᱜᱟᱣᱟ, ᱥᱮ ᱱᱚᱝᱠᱟ ᱫᱟᱨᱮ ᱜᱮ ᱠᱚ ᱞᱟᱜᱟᱣᱟ᱾
ᱚᱱᱟ ᱨᱮᱫᱚ ᱢᱟᱱᱮ ᱥᱟᱠᱟᱢ ᱟᱵᱩ ᱚᱱᱟ ᱥᱟᱠᱟᱢ ᱡᱮᱵᱚᱱ ᱟᱞᱮ ᱟᱞᱮ ᱡᱮ ᱦᱤᱥᱟᱹᱵᱽ ᱥᱟᱠᱟᱢ ᱞᱮ ᱥᱤᱫ ᱜᱮᱭᱟ ᱵᱟᱝ ᱜᱮ
ᱦᱮᱸ ᱦᱮᱸ
ᱛᱚ ᱚᱱᱟ ᱥᱟᱠᱟᱢ ᱜᱮ ᱟᱵᱚ ᱫᱚ ᱚᱱᱟ ᱢᱤᱞ ᱛᱮᱵᱚᱱ ᱤᱫᱤ ᱠᱮᱜᱼᱟ ᱠᱟᱨᱠᱷᱟᱱᱟ ᱨᱮ ᱚᱸᱰᱮ ᱜᱮ ᱟᱵᱚ ᱫᱚ ᱪᱟ ᱯᱟᱹᱛᱤ ᱚᱸᱰᱮ ᱜᱮᱠᱚ ᱵᱮᱱᱟᱣ ᱠᱮᱜᱼᱟ ᱟᱵᱚ ᱞᱟᱹᱜᱤᱫ ᱫᱚ᱾
ᱵᱟᱝ ᱚᱱᱟ ᱫᱚ ᱵᱟᱹᱞᱤᱧ ᱢᱮᱱᱫᱟ ᱢᱮᱱ ᱫᱟᱤᱧ ᱡᱟᱸᱦᱟᱸ ᱟᱱᱮ ᱪᱟ ᱵᱟᱜᱟᱱ ᱢᱮᱱᱟᱜ ᱠᱟᱫᱟ ᱫᱟᱨᱮ ᱢᱮᱱᱟᱜ ᱠᱟᱫᱟ ᱟᱨᱠᱤ᱾ ᱪᱟ ᱨᱮᱭᱟᱜ ᱚᱱᱮ ᱪᱟ ᱥᱟᱠᱟᱢ ᱨᱮᱭᱟᱜ ᱫᱟᱨᱮ ᱟᱨᱠᱤ᱾
ᱦᱳᱭ
ᱦᱮᱸ ᱢᱮᱱᱫᱟᱞᱤᱧ ᱚᱱᱟ ᱫᱚ ᱱᱚᱝᱠᱟ ᱪᱟᱨᱟ ᱛᱮᱵᱚ ᱨᱚᱦᱚᱭᱟ ᱥᱮ ᱱᱚᱝᱠᱟ ᱫᱟᱨᱮ ᱜᱮᱵᱚ ᱨᱚᱦᱚᱭᱟ᱾
ᱚᱱᱟ ᱫᱚ ᱪᱟᱨᱟ ᱜᱮᱵᱚᱱ ᱨᱚᱦᱚᱭ ᱠᱮᱜᱼᱟ ᱛᱟᱨᱯᱚᱨᱮ ᱟᱵᱚᱣᱟᱜ ᱫᱚ ᱫᱟᱨᱮ ᱚᱸᱰᱮ ᱠᱷᱚᱱᱟᱜ ᱜᱮ ᱦᱟᱨᱟ ᱠᱮᱭᱟ, ᱪᱟᱨᱟ ᱨᱚᱦᱚᱭ ᱞᱮᱠᱷᱟᱡ ᱫᱚ ᱢᱚᱡᱽ ᱟᱪᱪᱷᱟ ᱰᱟᱭᱨᱮᱠ ᱫᱟᱨᱮ ᱨᱚᱦᱚᱭ ᱞᱮᱠᱷᱟᱱ ᱵᱟᱝ ᱜᱮ ᱵᱟᱝ ᱜᱮ ᱡᱮᱣᱮᱫᱚᱜᱼᱟ ᱚᱱᱟ ᱫᱚ ᱜᱩᱡᱩᱜᱼᱟ᱾
ᱚ ᱟᱪᱪᱷᱟ ᱟᱪᱪᱷᱟ᱾
ᱚᱱᱟ ᱛᱮ ᱟᱵᱩ ᱫᱚ ᱪᱟᱨᱟ ᱜᱮᱵᱚ ᱨᱚᱦᱚᱭ ᱞᱮᱠᱷᱟᱱᱡ ᱫᱚ ᱟᱹᱰᱤ ᱵᱮᱥ ᱜᱮ ᱦᱩᱭ ᱠᱚᱜᱼᱟ᱾
ᱦᱩᱸ
ᱪᱟ ᱪᱟᱨᱟ ᱦᱚᱸ ᱵᱷᱟᱜᱮ ᱵᱷᱟᱜᱮ ᱵᱷᱟᱜ ᱜᱮ ᱢᱮᱱᱟᱜᱼᱟ ᱢᱤᱫᱴᱮᱡ ᱫᱚ ᱪᱟ ᱪᱟᱨᱟ ᱟᱫᱚ ᱢᱤᱫ ᱪᱷᱟ ᱢᱤᱫᱴᱮᱡ ᱛᱮᱭᱤᱥ ᱢᱮᱱᱟᱜᱼᱟ ᱢᱤᱫᱴᱮᱱ ᱪᱷᱟᱵᱵᱤᱥ ᱢᱮᱱᱟᱜᱼᱟ᱾ ᱵᱟᱨ ᱵᱷᱟᱜᱽ ᱢᱮᱱᱟᱜᱼᱟ ᱪᱟ ᱨᱮ ᱫᱚ᱾ ᱡᱮᱢᱚᱱ ᱪᱟ ᱨᱮᱦᱚᱸ ᱢᱤᱫᱴᱮᱡ ᱜᱨᱤᱱ ᱪᱟ ᱢᱮᱱᱟᱜᱼᱟ, ᱢᱤᱫᱴᱮᱡ ᱵᱞᱮᱠ ᱪᱟ ᱢᱮᱱᱟᱜᱼᱟ, ᱦᱳᱭ ᱥᱮ ᱵᱟᱝ? ᱦᱳᱭ᱾ ᱦᱳᱭ ᱚᱱᱠᱟᱜ ᱜᱮ ᱚᱱᱟ ᱦᱚᱸ ᱢᱤᱫᱴᱮᱡ ᱫᱟᱨᱮ ᱨᱮᱦᱚᱸ ᱵᱷᱟᱜᱽ ᱢᱮᱱᱟᱜᱼᱟ᱾
ᱦᱩ ᱛᱟᱦᱞᱮ ᱜᱚᱝᱠᱮ ᱚᱱᱟ ᱡᱟᱦᱟᱸ ᱪᱟ ᱵᱟᱜᱟᱱ ᱚᱱᱟ ᱨᱮᱦᱚᱸ ᱯᱷᱟᱨᱴᱤᱞᱟᱭᱡᱟᱨ ᱞᱟᱜᱟᱜ ᱜᱮᱭᱟ ᱛᱟᱦᱞᱮ᱾
ᱦᱳᱭ ᱨᱟᱱ ᱠᱚᱫᱚ ᱚᱱᱟ ᱠᱚᱨᱮ ᱦᱚᱸ ᱞᱟᱜᱟᱜ ᱜᱮᱭᱟ᱾
ᱦᱩᱸ
ᱵᱷᱟᱜᱮ ᱜᱮ ᱞᱟᱜᱟᱜ ᱜᱮᱭᱟ ᱚᱱᱟ ᱨᱟᱱ ᱠᱚᱫᱚ᱾ ᱦᱳᱲᱳ ᱦᱳᱲᱳ ᱨᱮ ᱡᱮ ᱦᱤᱥᱟᱹᱵ ᱠᱚ ᱨᱟᱱ ᱟᱜ ᱜᱮᱭᱟ, ᱵᱟᱝᱜᱮ?
ᱦᱩᱸ ᱦᱩᱸ
ᱛᱚ ᱚᱱᱠᱟᱜᱮ ᱚᱱᱟᱦᱚᱸ ᱚᱱᱟ ᱪᱟ ᱵᱟᱜᱟᱱ ᱨᱮᱦᱚᱸ ᱵᱷᱟᱜᱮ ᱛᱤᱡᱩ ᱠᱷᱚᱱᱟᱜ ᱫᱚ ᱵᱟᱧᱪᱟᱣ ᱜᱮ ᱦᱩᱭᱩᱜ ᱠᱟᱱᱟ, ᱥᱮ ᱵᱟᱝ?
ᱦᱮᱸ ᱟᱨ ᱱᱚᱝᱠᱟ ᱫᱟᱜ ᱠᱚᱫᱚ ᱪᱮᱫ ᱡᱟᱹᱥᱛᱤ ᱜᱮ ᱞᱟᱜᱟᱜᱼᱟ ᱥᱮ ᱱᱚᱝᱠᱟ ᱵᱟᱝ ᱜᱮ ᱚᱱᱟ ᱡᱟᱦᱟᱸ
ᱚᱱᱟ ᱫᱚ ᱡᱟᱹᱥᱛᱤ ᱡᱟᱹᱥᱛᱤ ᱫᱟᱜ ᱮ ᱧᱟᱢ ᱞᱮᱠᱷᱟᱡ ᱫᱚ ᱢᱟᱱᱮ ᱜᱩᱡᱩᱜᱼᱟ ᱵᱟᱜᱟᱱ, ᱪᱮᱫᱟᱜ ᱠᱤ ᱞᱟᱛᱟᱨ ᱫᱚ ᱚᱣᱟᱴᱟᱨ ᱞᱚᱠ ᱡᱩᱫᱤ ᱥᱟᱵ ᱞᱮᱠᱷᱟᱡ ᱫᱚᱭ ᱜᱩᱡᱩᱜᱼᱟ ᱵᱟᱜᱟᱱ ᱚᱱᱟᱛᱮ ᱱᱟᱹᱞᱤ ᱟᱵᱚ ᱫᱚ ᱱᱟᱹᱞᱤ ᱠᱚᱵᱚᱱ ᱞᱟ ᱠᱟᱜ ᱜᱮᱭᱟ ᱥᱮ᱾
ᱦᱮᱸ ᱦᱮᱸ
ᱦᱳᱭ ᱚᱱᱟ ᱛᱮᱜᱮ ᱚᱱᱟ ᱫᱚ ᱵᱟᱝᱜᱮ ᱫᱟᱜ ᱫᱚ ᱵᱟᱭ ᱡᱟᱣᱨᱟ ᱦᱚᱪᱚᱣᱟᱜ ᱜᱮᱭᱟ᱾
ᱢᱮᱱᱠᱷᱟᱱ ᱡᱟᱹᱥᱛᱤ ᱫᱟᱜ ᱡᱟᱣᱨᱟ ᱞᱮᱱᱠᱷᱟᱡ ᱫᱚ ᱜᱩᱡᱩᱜᱼᱟ᱾
ᱦᱳᱭ
ᱟᱫᱚ ᱜᱚᱝᱠᱮ, ᱟᱹᱞᱤᱧ ᱞᱤᱧ ᱧᱮᱞ ᱵᱟᱲᱟ ᱠᱟᱫᱟ ᱱᱚᱝᱠᱟ ᱚᱱᱟ ᱪᱟ ᱵᱟᱜᱟᱱ ᱠᱚᱨᱮ ᱫᱟᱨᱮ ᱠᱚ ᱛᱟᱦᱮᱱ ᱜᱮᱭᱟ, ᱚᱱᱟ ᱛᱟᱞᱟᱨᱮ᱾
ᱦᱳᱭ ᱫᱟᱨᱮ ᱠᱚᱫᱚ, ᱫᱟᱨᱮ ᱠᱚᱫᱚ ᱛᱟᱦᱮᱱ ᱢᱤᱫ ᱵᱟᱨ ᱛᱟᱦᱮᱱ ᱜᱮᱭᱟ, ᱞᱮᱠᱟ ᱚᱥᱩᱵᱤᱫᱟ ᱫᱚ ᱵᱟᱹᱱᱩᱜᱼᱟ᱾ ᱫᱟᱨᱮ ᱠᱚᱨᱮ ᱫᱚ, ᱛᱚ ᱚᱱᱟ ᱞᱟᱹᱴᱩ ᱞᱟᱹᱴᱩ ᱜᱷᱚᱱᱚ ᱧᱚᱜ ᱞᱮᱱᱠᱷᱟᱡ ᱫᱟᱨᱮ ᱫᱚ ᱟᱨᱚ ᱚᱥᱩᱵᱤᱫᱷᱟ ᱜᱮᱭᱟ ᱟᱨ ᱤᱱᱟᱹ ᱜᱚᱨᱚ ᱯᱟᱛᱞᱟ ᱧᱚᱜ ᱢᱚᱴᱟ ᱧᱚᱜ ᱫᱟᱨᱤ ᱛᱮᱦᱮᱱ ᱠᱷᱟᱡ ᱫᱚ ᱚᱠᱚᱭ ᱚᱥᱵᱤᱛᱟ ᱫᱚ ᱵᱟᱹᱝ᱾
ᱦᱮᱸ ᱦᱮᱸ᱾
ᱵᱟᱝ ᱠᱷᱟᱡ ᱫᱚ ᱡᱮ ᱦᱤᱥᱟᱹᱵ ᱱᱮᱛᱟᱨ ᱫᱚ ᱢᱤᱥᱤᱱ ᱛᱮ ᱠᱩ ᱥᱤᱫ ᱠᱮᱫ-ᱟ ᱥᱮ᱾
ᱦᱮᱸ ᱦᱮᱸ᱾
ᱛᱚ ᱚᱱᱟᱛᱮ ᱢᱤᱥᱤᱱ ᱛᱮᱜᱮ ᱥᱤᱫ ᱫᱚ ᱱᱟᱥᱮᱭᱟᱜ ᱫᱟᱨᱤ ᱵᱟᱝᱜᱮ ᱛᱮᱦᱮᱱ ᱠᱷᱟᱡ ᱯᱚᱞᱚᱴ ᱫᱚ ᱠᱷᱟᱹᱞᱤ ᱪᱟ ᱫᱟᱨᱤ ᱢᱚᱛᱚᱡ ᱛᱮᱦᱮᱱ ᱠᱷᱟᱡ ᱫᱚ, ᱟᱹᱰᱤᱜᱮ ᱥᱩᱵᱤᱛᱟ᱾
ᱦᱩᱸ ᱟᱪᱪᱷᱟ᱾
ᱟᱹᱵᱩᱡ ᱡᱮ ᱡᱮ ᱦᱤᱥᱟᱹᱵ ᱫᱚ ᱦᱩᱲᱩ ᱦᱩᱲᱩ ᱠᱚᱨᱮ ᱡᱮ ᱦᱤᱥᱟᱵ ᱥᱟᱨ ᱠᱚᱵᱚᱱ ᱞᱟᱜᱟᱣ ᱜᱮᱭᱟ᱾ ᱵᱟᱝᱜᱮ?
ᱦᱩᱸ᱾
ᱚᱱᱠᱟ ᱜᱮ ᱟᱵᱩ ᱦᱩᱱᱟᱹᱜ ᱪᱟ ᱵᱟᱱ ᱯᱚᱨᱮ ᱦᱩᱸ ᱦᱳᱭ ᱥᱟᱦᱟᱨ ᱠᱚᱵᱚᱱ ᱞᱟᱜᱟᱣ ᱠᱮᱜ-ᱟ᱾
ᱦᱩᱸ᱾
ᱟᱹᱰᱤᱜᱮ ᱡᱩᱫᱤ ᱳᱡᱚᱱ ᱯᱟᱹᱛᱤ ᱵᱮᱱ ᱠᱷᱚᱡᱚᱜ ᱠᱷᱟᱱ ᱫᱚ᱾ ᱚᱱᱟ ᱫᱚᱥ ᱪᱷᱟᱵᱤᱥ ᱟᱨ ᱡᱩᱫᱤ ᱤᱭᱟᱹ ᱧᱚᱜ ᱠᱟᱛᱮ ᱵᱮᱱ ᱠᱷᱚᱡᱚᱜ ᱠᱷᱟᱡ ᱫᱚ ᱚᱱᱟ ᱤᱨᱤᱭᱟ ᱯᱚᱴᱟᱥ ᱛᱮᱜᱮ ᱠᱟᱹᱢᱤ ᱮᱢ ᱠᱮᱭᱟ᱾
ᱦ ᱟᱪᱪᱷᱟ ᱟᱪᱪᱷᱟ, ᱢᱮᱱᱠᱷᱟᱱ ᱡᱟᱦᱟᱸ ᱟᱵᱚ ᱱᱤᱭᱟᱹ ᱦᱩᱲᱩ ᱨᱮ ᱡᱟᱦᱟᱸ ᱤᱭᱟᱹ ᱨᱟᱱ ᱵᱚ ᱞᱟᱜᱟᱣᱟᱜ ᱠᱟᱱᱟ, ᱚᱱᱟᱜᱮ ᱞᱟᱜᱟᱜ ᱠᱟᱱᱟ ᱚᱱᱟ ᱨᱮᱦᱚᱸ᱾
ᱦᱳᱭ ᱦᱳᱭ᱾
ᱦᱩᱸ, ᱫᱚᱥ ᱪᱷᱟᱵᱤᱥ ᱡᱟᱦᱟᱸ ᱞᱮᱠᱟ ᱵᱮᱱ ᱢᱮᱱ ᱠᱮᱫᱟ ᱚᱱᱟ
ᱦᱳᱭ, ᱦᱳᱭ ᱦᱳᱭ ᱢᱟᱱᱮ ᱠᱟᱹᱢᱤ ᱫᱚ ᱤᱱᱟᱹ ᱠᱚᱜᱮ ᱠᱟᱹᱢᱤ ᱠᱮᱜᱼᱟ᱾
ᱨᱟᱱ ᱦᱚᱸ ᱤᱱᱟᱹ ᱠᱮᱭᱟ, ᱟᱨ ᱠᱟᱹᱢᱤ ᱫᱚ ᱢᱟᱱᱮ ᱦᱩᱲᱩ ᱨᱮ ᱞᱟᱜᱟᱣ ᱞᱮᱠᱷᱟᱡ ᱫᱚ ᱪᱮᱫ ᱞᱮᱠᱟ ᱠᱚᱜᱼᱟ ᱫᱚᱥ ᱪᱷᱟᱵᱤᱥ ᱦᱩᱲᱩ ᱨᱮ ᱡᱩᱫᱤ ᱞᱟᱜᱟᱣ ᱞᱮᱱ ᱠᱷᱟᱡ?
ᱦᱮᱸ᱾
ᱛᱷᱚᱲᱟ ᱵᱮᱱ ᱞᱟᱹᱭ ᱞᱮᱠᱷᱟᱡ ᱫᱚ, ᱥᱟᱦᱟᱨ ᱵᱟᱨᱮᱛᱮ ᱡᱮ ᱦᱩ ᱦᱩ ᱨᱮ ᱞᱟᱜᱟᱣ ᱞᱮᱠᱷᱟᱡ ᱪᱮᱫ ᱞᱮᱠᱟ ᱠᱚᱼᱟ?
ᱚ ᱚᱠᱟᱴᱟᱜ ᱵᱮᱱ ᱞᱟᱹᱭ ᱦᱚᱪᱚᱭᱮᱫᱟ?
ᱚᱱᱟ ᱫᱚᱥ ᱪᱷᱟᱵᱤᱥ ᱥᱮ ᱤᱫᱤᱭᱟ ᱯᱚᱴᱟᱥ ᱥᱟᱦᱟ, ᱦᱩᱲᱩ ᱨᱮ ᱡᱚᱫᱤ ᱞᱟᱜᱟᱣ ᱞᱮᱠᱷᱟᱡ?
ᱫᱚ ᱩᱱᱟᱹᱜ ᱫᱚ ᱵᱟᱹᱞᱤᱧ ᱵᱟᱲᱟᱭᱟ ᱛᱚ, ᱦᱩ ᱪᱟᱥᱵᱟᱥ ᱠᱚᱨᱮ ᱫᱚ ᱵᱟᱹᱞᱤᱧ ᱠᱟᱹᱢᱤᱣ ᱠᱟᱫᱟ ᱩᱱᱟᱹᱜ ᱫᱚ᱾ ᱟᱞᱤᱧ ᱫᱚ ᱚᱱᱠᱟ ᱢᱮᱱᱟᱜ ᱠᱚᱜᱮᱭᱟ ᱟᱫᱚ ᱜᱚᱜᱚ ᱵᱟᱵᱟ ᱛᱟᱠᱚ ᱢᱮᱱᱟᱜ ᱠᱚᱣᱟ, ᱟᱫᱚ ᱵᱟᱵᱟ ᱜᱮᱭ ᱪᱟᱥ ᱵᱟᱲᱟᱭᱟ ᱚᱲᱟᱜ ᱠᱚ ᱨᱮᱭᱟᱜ ᱫᱚ, ᱦᱮᱸ ᱟᱫᱚ ᱟᱹᱞᱤᱧ ᱫᱚ ᱱᱚᱣᱟ ᱪᱟᱥ ᱫᱚ ᱵᱟᱹᱞᱤᱧ ᱥᱮᱱ ᱵᱟᱲᱟᱣ ᱠᱟᱱᱟ ᱟᱫᱚ, ᱵᱟᱵᱟᱜᱮᱭ ᱪᱟᱥᱟ ᱪᱟᱥ ᱫᱚ ᱡᱟ ᱜᱮ ᱛᱷᱚᱲᱟ ᱛᱷᱩᱲᱤ᱾ ᱦᱮᱸ ᱟᱹᱞᱤᱧ ᱫᱚ ᱱᱤᱭᱟᱹ ᱤᱞᱮᱠᱴᱨᱤᱠ ᱨᱮᱭᱟᱜ ᱞᱤᱧ ᱠᱟᱹᱢᱤᱭᱟ᱾
ᱚ ᱤᱞᱮᱴᱨᱤᱠ ᱨᱮᱭᱟᱜ ᱵᱮᱱ ᱠᱟᱹᱢᱤ ᱠᱮᱼᱟ ᱵᱟᱝᱜᱮ?